ᱦᱳᱭ ᱜᱚᱝᱠᱮ ᱡᱚᱦᱟᱨ ᱜᱮ,
ᱦᱳᱭ ᱜᱚᱝᱠᱮ ᱡᱚᱦᱟᱨ ᱜᱮ᱾
ᱦᱳᱭ ᱟᱹᱵᱤᱱ ᱥᱟᱛᱮᱜ ᱨᱚᱯᱚᱲ ᱞᱟᱹᱜᱤᱫ ᱫᱚᱦᱲᱟ ᱛᱮ ᱟᱨᱦᱚᱸ ᱥᱟᱹᱜᱩᱱ ᱫᱟᱨᱟᱢ᱾
ᱦᱮᱸ ᱜᱚᱢᱠᱮ
ᱦᱮᱞᱳ.
ᱦᱳᱭᱹᱝᱢᱠᱮ ᱛᱟᱦᱞᱮ ᱱᱟᱯᱟᱭ ᱜᱮ ᱢᱮᱱᱟᱜ ᱵᱮᱱᱟ ᱡᱟᱹᱱᱤᱷ ᱠᱷᱟᱭ᱾
ᱦᱳᱭ ᱜᱚᱝᱠᱮ ᱱᱟᱯᱟᱭ ᱜᱮ ᱱᱟᱯᱟᱭ ᱜᱮ᱾
ᱟᱪᱪᱷᱟ ᱟᱪᱪᱷᱟ ᱛᱟᱦᱚᱞᱮ ᱪᱮᱜ ᱵᱮᱤᱱ ᱪᱤᱠᱟᱹᱭᱮᱫᱹᱜᱼᱟ?
ᱦᱮᱸ ᱜᱚᱝᱠᱮ ᱪᱮᱫ ᱦᱚᱸ ᱵᱟᱝ ᱱᱚᱝᱠᱟ ᱜᱮ ᱠᱟᱹᱴᱤᱜ, ᱦᱚᱳᱭ ᱦᱤᱸᱥᱤᱫ ᱵᱟᱡᱟᱨ ᱞᱟᱹᱜᱤᱫ ᱫᱩᱲᱩᱵ ᱠᱟᱱᱟ ᱱᱚᱛᱮ,
ᱟᱪᱪᱷᱟ ᱪᱷᱟ, ᱟᱪᱪᱷᱟ ᱟᱪᱪᱷᱟ ᱛᱟᱦᱚᱞᱮ ᱜᱚᱝᱠᱮ ᱠᱟᱛᱷᱟ ᱫᱚ ᱱᱚᱝᱠᱟ ᱠᱟᱱᱟ, ᱱᱚᱜᱼᱚᱭ ᱡᱮ ᱟᱵᱚᱣᱟᱜ ᱥᱮᱨᱣᱟ ᱨᱮᱭᱟᱜ ᱢᱤᱫᱴᱟᱝ ᱦᱤᱸᱥ ᱢᱮᱱᱟᱜᱼᱟ ᱵᱟᱯᱞᱟ ᱠᱟᱛᱷᱟ᱾
ᱦᱮᱸ ᱦᱳᱭ
ᱟᱫᱚ ᱵᱟᱯᱞᱟ ᱫᱚ ᱪᱮᱫ ᱠᱟᱱᱟ ᱪᱮᱫ ᱠᱷᱟᱹᱛᱤᱨ ᱦᱩᱭᱩᱜᱼᱟ? ᱪᱮᱫ ᱞᱮᱠᱟ ᱦᱩᱭᱩᱜᱼᱟ ᱚᱱᱟᱜᱮ ᱠᱟᱹᱴᱤᱜ ᱞᱟᱹᱭ ᱵᱮᱱ ᱯᱟᱥᱱᱟᱣ ᱥᱟᱺᱦᱤᱡ?
ᱦᱩᱸ, ᱵᱟᱯᱞᱟ ᱫᱚ ᱟᱵᱚᱣᱟᱜ, ᱦᱩᱭᱩᱜ ᱠᱟᱱᱟ ᱵᱟᱯᱞᱟ ᱫᱚ, ᱡᱟᱛᱮᱜ ᱢᱤᱫᱴᱟᱝ ᱦᱚᱲ ᱥᱟᱶ ᱟᱨ ᱢᱤᱜ ᱦᱚᱲᱟᱜ ᱥᱟᱹᱜᱟᱹᱭ, ᱦᱮᱸ ᱥᱮ ᱟᱨ ᱵᱟᱯᱞᱟ ᱫᱚ ᱦᱟᱸᱜ ᱥᱟᱹᱜᱟᱹᱭ ᱡᱚᱲᱟᱣ ᱞᱟᱹᱜᱤᱜ ᱵᱟᱯᱞᱟ ᱫᱚ ᱦᱩᱭᱩᱜ ᱜᱮᱭᱟ᱾ ᱛᱚ ᱵᱟᱯᱞᱟ ᱫᱚ ᱦᱟᱸ ᱯᱮ ᱞᱮᱠᱟᱱ ᱥᱮ ᱵᱟᱨ ᱞᱮᱠᱟᱱ ᱯᱮ ᱞᱮᱠᱟᱱ ᱵᱟᱯᱞᱟ ᱢᱮᱱᱟᱜᱼᱟ᱾ ᱯᱮ ᱞᱮᱠᱟᱱ ᱵᱟᱯᱞᱟ ᱢᱮᱱᱟᱜᱼᱟ ᱢᱤᱫᱴᱟᱝ ᱫᱚ ᱫᱩᱣᱟᱹᱨ ᱵᱟᱯᱞᱟ ᱢᱤᱫᱴᱟᱝ, ᱫᱚ ᱪᱷᱟᱹᱰᱣᱤ ᱵᱟᱯᱞᱟ ᱢᱤᱴᱟᱝ ᱫᱚ ᱦᱟᱲᱟᱢ ᱵᱟᱯᱞᱟ ᱢᱤᱫᱴᱟᱝ ᱫᱚ ᱦᱟᱲᱟᱢ ᱵᱟᱯᱞᱟ᱾ ᱛᱚ ᱱᱚᱣᱟ ᱯᱮᱞᱮᱠᱟ ᱞᱮᱠᱟᱱ ᱵᱟᱯᱞᱟ ᱞᱮᱠᱟ ᱛᱮᱫᱚ᱾ ᱡᱟᱦᱟᱸ ᱩᱰᱩᱝ ᱵᱟᱯᱞᱟ ᱧᱮᱞ ᱦᱩᱭ ᱟᱠᱟᱱᱟ ᱛᱚ ᱵᱮᱥᱤᱨ ᱵᱷᱟᱜᱽ ᱫᱩᱣᱟᱹᱨ ᱵᱟᱯᱞᱟ ᱠᱚᱜᱮ ᱧᱮᱞ ᱦᱩᱭᱩ ᱠᱟᱱᱟ᱾
ᱫᱚ ᱜᱚᱝᱠᱮ ᱵᱟᱯᱞᱟ ᱡᱟᱦᱟᱸ ᱢᱮᱱᱟᱜ ᱫᱚ ᱦᱮᱞᱳ ᱜᱚᱝᱠᱮ ᱟᱸᱡᱚᱢᱚᱜ ᱠᱟᱱᱟ, ᱦᱮᱞᱳ᱾ ᱜᱚᱝᱠᱮ ᱦᱮᱞᱳ! ᱛᱚᱻ ᱜᱚᱝᱠᱮ ᱟᱸᱡᱚᱢᱚᱜ ᱠᱟᱱᱟ ᱥᱮ ᱵᱟᱝ? ᱦᱮᱞᱳ!
ᱦᱳᱭ ᱜᱚᱝᱠᱮ ᱢᱟ ᱞᱟᱹᱭ ᱵᱮᱱ?
ᱟᱸᱡᱚᱢᱚᱜ ᱠᱟᱱᱟ?
ᱦᱳᱭ ᱦᱳᱭ ᱮᱠᱟᱞ ᱟᱸᱡᱚᱢᱚᱜ ᱠᱟᱱᱟ ᱾
ᱛᱚ ᱜᱚᱝᱠᱮ ᱵᱟᱯᱞᱟ ᱫᱚ, ᱱᱚᱝᱠᱟ ᱠᱟᱛᱮᱜ ᱦᱩᱭᱩᱜᱼᱟ ᱡᱮ ᱯᱳᱭᱞᱳ ᱫᱚ ᱦᱟᱸᱜ ᱟᱵᱚ ᱵᱟᱯᱞᱟ ᱞᱟᱹᱜᱤᱫ ᱮᱸ ᱠᱚᱲᱟᱻ ᱯᱟᱦᱴᱟ ᱠᱷᱚᱱ ᱫᱚ ᱠᱩᱲᱤ ᱠᱚ ᱯᱟᱸᱡᱟ ᱠᱚᱣᱟ ᱾ ᱟᱸ ᱠᱩᱲᱤ ᱯᱟᱦᱴᱟ ᱠᱷᱚᱱ ᱫᱚ ᱠᱚᱲᱟ ᱠᱚ ᱯᱟᱸᱡᱟ ᱠᱚᱣᱟ ᱾ ᱦᱮᱸ ᱥᱮ, ᱛᱚ ᱱᱩᱝᱠᱤᱱᱟᱜ ᱥᱟᱹᱜᱟᱹᱭ ᱛᱮᱭᱟᱨ ᱞᱟᱹᱜᱤᱜ ᱠᱚᱲᱟᱼᱠᱩᱲᱤ ᱠᱚ ᱯᱟᱸᱡᱟ ᱠᱤᱱᱟ ᱾ ᱛᱚ ᱠᱚᱲᱟᱼᱠᱩᱲᱤ ᱯᱟᱸᱡᱟ ᱞᱟᱹᱜᱤᱫ ᱛᱮ ᱟᱛᱳ ᱨᱮᱱ ᱢᱟᱸ ᱡᱷᱤ, ᱱᱟᱭᱠᱮ, ᱨᱟᱭᱵᱟᱨ ᱦᱟᱲᱟᱢ ᱩᱝᱠᱩ ᱠᱩᱠᱩ ᱪᱟᱞᱟᱜᱼᱟ ᱠᱚᱲᱟ ᱧᱮᱞ ᱾ ᱥᱮ ᱠᱩᱲᱤ ᱧᱮᱞ ᱾ ᱚᱝᱠᱟ ᱜᱮ ᱪᱟᱞᱟ ᱠᱟᱛᱮᱜ ᱡᱩᱫᱤ ᱠᱚ ᱠᱩᱥᱤ ᱨᱮᱵᱮᱱ ᱱᱟ ᱾ ᱛᱚ ᱠᱩᱥᱤ ᱨᱮᱵᱮᱱ ᱠᱟᱛᱮ ᱵᱟᱱᱟᱨ ᱯᱟᱦᱴᱟ ᱨᱮᱱ ᱦᱚᱲ ᱜᱮᱠᱚ ᱨᱚᱯᱚᱲᱮᱱ ᱜᱮ, ᱨᱚᱯᱚᱲ ᱠᱟᱛᱮ ᱢᱟᱡᱽ ᱡᱟᱦᱟᱸᱭ ᱨᱟᱭᱵᱟᱨ ᱦᱟᱲᱟᱢ ᱛᱟᱦᱮᱱᱟᱭ ᱩᱱᱤ ᱨᱟᱭᱵᱟᱨ ᱦᱟᱲᱟᱢ ᱥᱟᱶ ᱛᱮᱜᱮ ᱮᱸ ᱡᱚᱛᱚ ᱠᱟᱹᱢᱤ ᱠᱚ ᱦᱩᱭᱩᱜᱼᱟ, ᱛᱚ ᱩᱱᱤ ᱨᱟᱭᱵᱟᱨ ᱦᱟᱲᱟᱢ ᱜᱮ ᱱᱚᱣᱟ ᱮᱸ ᱚᱲᱟᱜ ᱠᱷᱚᱱ ᱥᱮ ᱦᱟᱱᱟ ᱚᱲᱟᱜ ᱠᱷᱚᱱ ᱮᱸᱻ ᱠᱷᱳᱵᱽ ᱢᱟᱱᱮ ᱠᱷᱚᱵᱚᱨ ᱠᱚᱭ ᱟᱹᱜᱩᱭᱟ ᱾ ᱛᱚ ᱱᱚᱝᱠᱟ ᱜᱮ ᱦᱟᱸᱜ ᱡᱟᱦᱟᱸᱭ ᱠᱟᱹᱢᱤ ᱦᱚᱨᱟ ᱠᱚ ᱚᱠᱚᱭ ᱠᱚᱫᱚ ᱠᱚ ᱮᱸᱜ ᱚᱠᱚᱭ ᱠᱚᱫᱚ ᱠᱚ ᱧᱮᱞ ᱧᱮᱯᱮᱞ ᱠᱟᱛᱮᱜ ᱦᱚᱨᱚᱜ ᱵᱟᱸᱫᱮᱜ ᱟᱠᱚ ᱾ ᱥᱮ ᱚᱠᱚᱭ ᱠᱚᱫᱚ ᱵᱟᱝ ᱠᱚ ᱦᱚᱨᱚᱜ ᱵᱟᱸᱫᱮᱜ ᱜᱮᱭᱟ, ᱦᱮᱸ ᱥᱮ ᱾ ᱛᱚ ᱱᱚᱝᱠᱟ ᱜᱮ ᱦᱟᱸᱜ ᱵᱟᱯᱞᱟ ᱨᱮ ᱡᱟ ᱧᱮᱞ ᱦᱩᱭ ᱟᱠᱟᱱᱟ ᱛᱚ ᱵᱟᱯᱞᱟ ᱢᱟᱨᱟᱝ ᱨᱮ ᱢᱤᱫ ᱫᱤᱱ ᱢᱟᱨᱟᱝ ᱨᱮ ᱜᱤᱨᱟᱹ ᱛᱚᱞ ᱦᱳᱭᱳᱜ ᱜᱮᱭᱟ ᱾ ᱛᱚ ᱱᱚᱣᱟ ᱜᱤᱨᱟᱹ ᱛᱚᱞ ᱨᱮ ᱟᱵᱚᱨᱮᱱ ᱡᱟᱦᱟᱸᱭ ᱟᱨ ᱟᱛᱩ ᱥᱩᱥᱟᱹᱨᱤᱭᱟᱹ ᱦᱚᱲ ᱠᱚ ᱢᱮᱱᱟᱜ ᱠᱚᱣᱟ ᱾ ᱡᱮᱢᱚᱱ ᱱᱟᱭᱠᱮ ᱢᱟᱺᱡᱷᱤ ᱦᱟᱲᱟᱢ, ᱚᱜᱽᱢᱟᱺᱡᱷᱤ, ᱠᱩᱰᱟᱹᱢ ᱱᱟᱭᱠᱮ ᱟᱨᱦᱚᱸ ᱢᱮᱱᱟᱜ ᱠᱚᱣᱟ ᱡᱟᱦᱟᱸᱭ ᱠᱚ ᱡᱷᱚᱛᱚ ᱠᱚ ᱦᱮᱡ ᱥᱮᱴᱮᱨᱚᱜᱼᱟ᱾ ᱥᱟᱶᱛᱮ ᱟᱛᱩ ᱨᱮᱱ ᱡᱟᱦᱟᱸᱭ ᱰᱟᱺᱜᱩᱣᱟᱹ ᱠᱚᱲᱟ ᱠᱚ ᱢᱮᱱᱟᱜ ᱠᱚᱣᱟ ᱱᱩᱠᱩ ᱦᱚᱸᱠᱚ ᱦᱮᱡ ᱥᱮᱴᱮᱨᱚᱜᱼᱟ, ᱛᱚ ᱱᱩᱠᱩ ᱰᱟᱺᱜᱩᱣᱟᱹ ᱠᱚᱲᱟ ᱥᱟᱶᱛᱮ ᱡᱟᱦᱟᱸᱭ ᱟᱛᱩ ᱨᱮᱱ ᱱᱟᱭᱠᱮ ᱠᱚ ᱢᱟᱺᱡᱷᱤ ᱦᱟᱲᱟᱢ ᱠᱚ ᱡᱚᱜᱽ ᱢᱟᱺᱡᱷᱤ ᱠᱚ ᱛᱟᱯᱚᱨᱮ
ᱠᱩᱰᱟᱹᱢ ᱱᱟᱭᱠᱮ ᱠᱚ ᱡᱟᱦᱟᱸᱭ ᱠᱚ ᱢᱮᱱᱟᱜ ᱠᱚᱣᱟ ᱱᱩᱠᱩ ᱡᱷᱚᱛᱚ ᱠᱚᱠᱚ ᱦᱮᱡ ᱥᱮᱴᱮᱨᱚᱜᱼᱟ ᱾ ᱛᱚ ᱱᱩᱠᱩ ᱦᱮᱡ ᱥᱮᱴᱮᱨ ᱠᱟᱛᱮᱫᱼᱼ ᱦᱟᱸ ᱡᱟᱦᱟᱸᱭ ᱨᱟᱭᱵᱟᱨ ᱦᱟᱲᱟᱢ᱾ ᱯᱮᱲᱟ ᱩᱱᱤ ᱦᱟᱸᱜᱼᱼ ᱜᱤᱨᱟᱹ ᱛᱚᱞ ᱞᱟᱹᱜᱤᱫ ᱮ ᱦᱤᱡᱩᱜᱼᱟᱼᱼ ᱥᱮᱼᱼ ᱠᱩᱲᱤ ᱯᱟᱦᱴᱟ ᱠᱷᱚᱱ ᱜᱤᱨᱟᱹᱭᱟ ᱜᱮᱭᱟ᱾ ᱛᱚ ᱚᱱᱟ ᱜᱤᱨᱟᱹᱚᱛᱚ ᱞᱟᱹᱜᱤᱫ ᱱᱩᱠᱩᱼ ᱟᱵᱚᱨᱮ ᱰᱟᱹᱟᱹᱜᱩᱭᱣᱟᱹ ᱠᱚᱲᱟ ᱠᱚᱠᱚ ᱞᱟᱹᱠᱛᱤᱜᱼᱟ ᱛᱚ ᱱᱩᱠᱩ ᱰᱟᱹᱟᱹᱜᱩᱣᱟᱹ ᱠᱚᱲᱟ ᱤᱫᱤ ᱠᱟ ᱠᱟᱛᱮᱜ ᱜᱮ᱾ ᱱᱚᱣᱟ ᱜᱤᱨᱟᱹ ᱠᱚ ᱛᱚᱞ ᱦᱩᱭᱩᱜ ᱜᱮᱭᱟ ᱱᱚᱣᱟ ᱜᱤᱨᱟᱹ ᱦᱚᱸᱼᱼ ᱯᱮᱭᱟ ᱥᱮ ᱯᱟ ᱢᱚᱬᱮᱸ ᱜᱚᱴᱟᱝ ᱛᱚᱞ ᱦᱩᱭᱩᱜ ᱜᱮᱭᱟᱼᱼ ᱛᱚ ᱱᱚᱶᱟ ᱢᱚᱬᱮᱸ ᱜᱚᱴᱟᱝ ᱜᱤᱨᱟᱹᱨᱮ ᱢᱬᱮᱴᱤ ᱜᱴ ᱦᱩᱭᱩᱜ ᱜᱮᱭᱟ᱾ ᱥᱮ ᱜᱤᱴ ᱦᱩᱭᱩᱜ ᱜᱮᱭᱟ ᱱᱚᱣᱟ᱾ ᱵᱮᱱᱟᱣ ᱥᱩᱛᱟᱹᱢ ᱨᱮᱠᱚ ᱥᱩᱛᱟᱹᱢ ᱨᱮᱱᱟᱜ ᱠᱚ ᱵᱮᱱᱟᱣ ᱜᱮᱭᱟ᱾ ᱛᱚ ᱱᱚᱣᱟ ᱥᱩᱛᱟᱹᱢ ᱨᱮᱱᱟᱜ ᱵᱮᱱᱟᱣ ᱠᱟ ᱠᱟᱛᱮᱫ ᱚᱱᱟ ᱥᱟᱥᱟᱝ ᱠᱚ ᱚᱡᱼᱼ ᱚᱡᱚᱜᱼᱟ ᱥᱟᱥᱟᱝ ᱠᱚ ᱚᱡᱚᱜ ᱠᱟᱛᱮᱫ ᱚᱱᱟ ᱜᱤᱨᱟᱹ ᱥᱟᱠᱟᱢ ᱨᱮᱠᱚ ᱫᱚᱦᱚᱭᱟ ᱥᱟᱨᱡᱚᱢ ᱥᱟᱠᱟᱢ ᱨᱮ, ᱛᱚ ᱚᱱᱟ ᱥᱟᱨᱡᱚᱢ ᱥᱟᱠᱟᱢ ᱫᱟᱨᱟᱭ ᱛᱮᱜᱮ ᱚᱱᱟ ᱜᱤᱨᱟᱹ ᱫᱚᱠᱚ ᱤᱫᱤᱭᱟ᱾ ᱛᱚ ᱚᱱᱟ ᱥᱟᱶ ᱛᱮᱦᱟᱸᱜ ᱡᱟᱼᱼ ᱥᱟᱯᱟᱯ ᱠᱚ ᱞᱟᱜᱟᱜ ᱜᱮᱭᱟ ᱚᱱᱟ ᱥᱟᱯᱟᱵ ᱠᱚᱠᱚ ᱤᱫᱤᱭᱟ᱾ ᱛᱟᱨᱯᱚᱨᱮ ᱦᱟᱸᱜ ᱚᱱᱟ᱾ ᱜᱤᱨᱟᱹ ᱤᱫᱤ ᱠᱟᱛᱮᱜ ᱛᱟᱨ ᱯᱚᱨᱮᱨ ᱫᱤᱱ ᱫᱚᱥᱟᱨ ᱫᱤᱱ, ᱛᱚ ᱠᱷᱚᱱ ᱫᱚ ᱪᱷᱟᱢᱰᱟ ᱥᱮ ᱢᱟᱰᱣᱟ ᱠᱚ᱾ ᱵᱮᱱᱟᱣᱟ ᱛᱚ ᱚᱱᱟ ᱢᱟᱰᱣᱟ ᱵᱮᱱᱟᱣ ᱞᱟᱹᱜᱤᱫ ᱛᱮᱦᱚᱸ ᱰᱟᱹᱜᱩᱣᱟᱹ ᱠᱚᱲᱟ ᱜᱮᱠᱚ ᱞᱟᱜᱟᱜᱼᱟ᱾ ᱛᱚ ᱱᱩᱠᱩ ᱰᱟᱹᱜᱩᱣᱟᱹ ᱠᱚᱲᱟ ᱛᱮᱜᱮ ᱚᱱᱟ ᱢᱟᱰᱣᱟ ᱠᱚᱠᱚ ᱵᱮᱱᱟᱣᱟ᱾ ᱢᱟᱰᱣᱟ ᱨᱮ ᱡᱟ ᱩᱰᱟᱹᱝ ᱥᱟᱯᱟᱵ ᱠᱚ ᱞᱟᱜᱟᱜᱼᱟ ᱚᱱᱟ ᱥᱟᱯᱟᱵ ᱠᱚᱠᱚᱼᱼ ᱮᱢᱟᱜᱼᱟ ᱛᱚ ᱚᱱᱟ ᱥᱟᱯᱟᱵ ᱠᱚ ᱮᱢ ᱠᱟᱛᱮᱫ ᱜᱮ ᱦᱟᱸᱜ ᱟᱫᱚ ᱦᱟᱸᱜ ᱵᱟᱯᱞᱟ ᱥᱮᱫ ᱠᱚ ᱢᱟᱨᱟᱝ ᱚᱜᱼᱟ ᱡᱟᱦᱟᱸ ᱫᱚ ᱛᱟᱨᱼᱼ ᱯᱚᱨᱮ ᱦᱟᱸᱜ ᱡᱟᱦᱟᱸᱼᱼ ᱥᱩᱱᱩᱢ ᱥᱟᱥᱟᱝ ᱠᱚ ᱦᱩᱭᱩᱜᱼᱟ ᱠᱩᱲᱤ ᱜᱤᱫᱽᱨᱟᱹ ᱦᱟᱸᱜ ᱥᱩᱱᱩᱢ ᱥᱟᱥᱟᱝ ᱠᱚᱠᱚ ᱚᱡᱚᱜ ᱟᱭᱟ᱾ ᱦᱮ ᱚᱲᱟᱜ ᱨᱮᱱ ᱟᱭᱳ ᱵᱟᱵᱟ ᱠᱚ ᱛᱟᱨᱯᱚᱨᱮ᱾
ᱦᱚᱯᱚᱱ ᱟᱭᱩ ᱠᱚ ᱦᱚᱯᱚᱱ ᱵᱟ ᱛᱟ ᱠᱚ᱾ ᱛᱟᱨᱯᱚᱨᱮ ᱦᱟᱸᱜᱼᱼ ᱯᱮᱲᱟ ᱯᱟᱹᱲᱦᱤ ᱠᱚ ᱡᱟ ᱠᱚ ᱦᱤᱡᱩᱜᱼᱟ ᱱᱩᱠᱩ ᱠᱚ ᱚᱡᱚᱜ ᱟᱠᱚᱣᱟ ᱛᱟᱯᱚᱨᱮ ᱛᱤᱛᱨᱤ ᱵᱩᱲᱦᱤ ᱵᱟᱨᱮ ᱠᱤᱱ ᱛᱟᱦᱮᱱᱟ ᱱᱩᱠᱤᱱ ᱛᱤᱛᱨᱤᱼᱼ ᱠᱩᱲᱤ ᱦᱚᱠᱚ ᱱᱚᱝᱠᱟ ᱜᱮ ᱥᱩᱱᱩᱢ ᱥᱟᱥᱟᱝ ᱠᱚ ᱚᱡᱚᱜ ᱟᱹᱠᱤᱱᱟ ᱡᱮ ᱚᱱᱟᱼᱼ ᱴᱷᱤᱞᱤ ᱠᱚᱠᱤᱱ ᱫᱤᱯᱤᱞ ᱵᱟᱲᱟᱭᱟᱢ ᱟᱨᱦᱚᱸ ᱫᱤᱭᱮ ᱚᱱᱟ ᱠᱚ ᱯᱟᱨᱚᱢ ᱠᱟᱛᱮᱼᱼ ᱧᱤᱫᱟᱹ ᱠᱟᱹᱴᱤᱡ ᱚᱠᱛᱚ ᱦᱮᱯᱟᱛ ᱠᱟᱛᱮᱫ ᱜᱮ ᱢᱟᱱᱮ ᱡᱚ ᱠᱷᱚᱱᱼᱼ ᱠᱚᱲᱟᱭ ᱦᱤᱡᱩᱜᱼᱟ ᱚᱱᱟ ᱢᱟᱲᱟᱝ ᱨᱮ ᱦᱟᱸᱜ ᱫᱟᱜ ᱵᱟᱯᱞᱟ, ᱠᱚᱦᱚᱸ ᱡᱚᱛᱚ ᱠᱚ ᱠᱚᱨᱟᱣ ᱦᱩᱭᱩᱜᱼᱟ ᱦᱮᱸ ᱥᱮ᱾ ᱛᱚ ᱱᱚᱝᱠᱟ ᱜᱮ ᱦᱟᱸᱜ ᱵᱟᱯᱞᱟ ᱠᱚ ᱵᱷᱳᱨ ᱵᱮᱞᱟ ᱦᱜ ᱥᱤᱸᱫᱩᱨ ᱫᱟᱱ᱾ ᱥᱮ ᱫᱟᱨᱟᱢ ᱫᱟᱜ ᱠᱚ ᱦᱩᱭᱩᱜ ᱜᱮᱭᱟ ᱱᱚᱝᱠᱟ ᱜᱮ ᱧᱮᱞ ᱦᱩᱭ ᱠᱟᱱᱟ ᱵᱟᱯᱞᱟ ᱠᱚ ᱚᱱᱟ ᱯᱚᱨᱮ ᱫᱤᱱ ᱦᱟᱸᱜᱼᱼ ᱟᱹᱭᱩᱵ ᱥᱮᱫ ᱫᱚ ᱫᱚᱝ ᱮᱱᱮᱡ ᱠᱚ ᱦᱩᱭᱩᱜ ᱜᱮᱭᱟ ᱛᱚ ᱜᱚᱢᱠᱮᱼᱼ ᱦ ᱟᱵᱮᱱ ᱵᱟᱯᱞᱟ ᱵᱟᱨᱮᱛᱮ ᱡᱟᱦᱟᱸ ᱛᱤᱱᱟᱹᱜ ᱡᱟ ᱩᱰᱩᱝ ᱵᱮᱱ ᱵᱟᱰᱟᱭᱟ? ᱥᱮ ᱡᱟᱦᱟᱸ ᱛᱤᱱᱟᱹᱜ ᱧᱮᱞᱼᱼ ᱠᱟᱫᱟ ᱵᱮᱱ ᱚᱱᱟ ᱠᱚ ᱵᱟᱨᱮᱛᱮ ᱞᱟᱹᱭ ᱞᱮᱠᱷᱟᱱ?
ᱦᱳᱭ ᱦᱳᱭ, ᱮᱠᱟᱞ ᱮᱠᱟᱞ, ᱮᱠᱫᱚᱢ ᱾ ᱟᱞᱮ ᱥᱮᱫ ᱞᱮᱠᱟᱛᱮ ᱡᱟᱦᱟᱸ ᱵᱟᱯᱞᱟ ᱠᱚᱞᱮ ᱧᱮᱞ ᱟᱠᱟᱜᱼᱟ ᱥᱮ ᱡᱟᱦᱟᱸ ᱞᱮᱠᱟ ᱵᱟᱯᱞᱟ ᱦᱩᱭᱩᱜᱼᱟ, ᱚᱱᱟ ᱞᱮᱠᱟᱛᱤᱧ ᱞᱟᱹᱭᱮᱜᱼᱟ ᱯᱩᱭᱞᱩ ᱛᱮ ᱡᱟᱦᱟᱭ ᱩᱸ ᱵᱟ ᱠᱚᱲᱟ ᱦᱚᱯᱚᱱ ᱥᱮ ᱠᱩᱲᱤ ᱦᱚᱯᱚᱱ ᱦᱩᱸ ᱵᱟᱲᱛᱤ ᱠᱟᱭᱛᱮ ᱠᱚᱲᱟ ᱦᱚ ᱯᱚᱱ ᱜᱮ ᱵᱟᱦᱩ ᱠᱚ ᱯᱟᱸᱡᱟ ᱠᱚᱣᱟ ᱛᱚ, ᱟᱫᱚ ᱚᱱᱠᱟ ᱚᱱᱠᱟ ᱞᱮᱠᱟᱛᱮ ᱵᱟᱦᱩ ᱧᱟᱢ ᱠᱟᱛᱮᱫ ᱨᱟᱭᱵᱟᱨ ᱦᱟᱥ ᱥᱮ ᱨᱟᱭᱵᱟᱨ ᱦᱟᱲᱟᱢ ᱥᱟᱛᱮᱜ ᱠᱚ ᱡᱚᱜᱟᱡᱳᱜᱟ ᱡᱮ ᱱᱩ ᱩᱭ ᱤᱧ ᱧᱮᱞ ᱠᱟᱫᱮᱭᱟ ᱱᱩᱠᱩ ᱚᱲᱟᱜ ᱤᱫᱤᱞᱮᱢ ᱾ ᱟᱫᱚ ᱚᱱᱠᱟᱜᱮ ᱠᱚᱲᱟ ᱠᱚ ᱤᱫᱤ ᱠᱮᱫᱮ ᱜᱮ ᱾ ᱩᱸ ᱤᱫᱤ ᱠᱟᱛᱮᱜ ᱟ ᱨᱚᱯᱚᱲ ᱵᱟᱲᱟ ᱭᱮᱱ ᱜᱮ ᱠᱚ ᱡᱩᱫᱤ ᱠᱩᱥᱤᱜ ᱟᱠᱚ ᱛᱟᱦᱞᱮ ᱠᱷᱟᱡ ᱫᱚ ᱚᱲᱟᱜ ᱦᱚᱲ ᱟᱛᱮ ᱟᱨ ᱢᱤᱫ ᱫᱷᱟᱣ ᱠᱚ ᱦᱤᱡᱩᱜᱼᱟ ᱚᱱᱛᱮ ᱠᱷᱚᱡ ᱦᱚᱸ ᱟᱨ ᱢᱤᱫ ᱫᱷᱟᱣ ᱠᱚ ᱪᱟᱞᱟᱜᱼᱟ ᱾ ᱚᱝᱠᱟ ᱞᱮᱠᱟ ᱵᱟᱱᱟᱨ ᱥᱮᱫ ᱠᱚ ᱠᱩᱥᱤ ᱞᱮᱱ ᱠᱷᱟᱡ ᱫᱚ ᱟᱫᱚ ᱵᱟᱯᱞᱟ ᱠᱚ ᱫᱤᱱ ᱠᱮᱫ ᱜᱮ ᱾ ᱚᱱᱟ ᱫᱤᱱᱜᱮ ᱥᱟᱱᱟᱢ ᱯᱮᱲᱟ ᱯᱟᱹᱦᱬᱟᱹ ᱠᱚ ᱞᱟᱹᱭ ᱠᱚᱣᱟ ᱥᱮ ᱱᱮᱣᱛᱟ ᱠᱚ ᱠᱳᱞ ᱟᱠᱚᱣᱟ, ᱚᱝᱠᱟ ᱞᱮᱠᱟ ᱛᱮ ᱚᱱᱟ ᱞᱟᱦᱟ ᱢᱤᱫ ᱫᱷᱟᱣ ᱫᱚ ᱡᱚᱢ ᱧᱩ ᱠᱚ ᱠᱚᱨᱟᱣ ᱦᱚᱪᱚᱭᱟ ᱾ ᱠᱩᱲᱤ ᱯᱟᱦᱴᱟ ᱨᱮᱱ ᱠᱚᱲᱟ ᱚᱲᱟᱜ ᱪᱟᱞᱟᱣ ᱠᱟᱛᱮᱜ ᱩᱱᱤ ᱠᱚᱲᱟ ᱫᱚ ᱮᱸ ᱜᱮᱸᱫᱟᱜ ᱠᱤᱝᱵᱟ ᱫᱷᱩᱛᱤ ᱯᱟᱹᱧᱪᱤ ᱮᱸ ᱜᱷᱩᱲᱤ ᱦᱚᱨᱚᱜ ᱜᱷᱩᱲᱤ ᱠᱤᱝᱵᱟ ᱮᱸ ᱚᱱᱟ ᱤᱭᱟᱹ ᱥᱚ ᱨᱩᱯᱟᱹ ᱨᱮᱭᱟᱜ ᱢᱟᱞᱟ ᱦᱳᱭ ᱚᱱᱟᱠᱚ ᱮᱢ ᱪᱟᱞᱟᱛᱮᱫ ᱠᱚ ᱥᱟᱨᱦᱟᱣᱮᱭᱟ ᱟᱨ ᱩᱱᱤ ᱠᱚᱲᱟ ᱦᱚᱯᱚᱱ ᱦᱚᱸ ᱩᱝᱠᱩ ᱞᱟᱹᱜᱤᱫ ᱡᱚᱢ ᱧᱩ ᱨᱮᱭᱟᱜ ᱵᱮᱵᱚᱥᱛᱟ ᱛᱟᱦᱮᱱᱟ ᱡᱮᱞᱮᱠᱟ ᱩᱝᱠᱩ ᱧᱩᱛᱩᱢ ᱛᱮ ᱦᱟᱸᱰᱤ ᱠᱚ ᱛᱟᱦᱮᱱᱟ, ᱦᱟᱸᱰᱤ ᱠᱚᱠᱚ ᱮᱢᱟ ᱠᱚᱣᱟ ᱾ ᱟᱨ ᱚᱱᱟ ᱠᱚ ᱦᱟᱸᱰᱤ ᱧᱩ ᱧᱩ ᱛᱮ ᱱᱟᱱᱟ ᱦᱩᱱᱟᱹᱨ ᱠᱚ ᱥᱮᱨᱮᱧᱟ, ᱚᱱᱠᱟ ᱠᱟᱛᱮᱫ ᱜᱮ ᱫᱟᱠᱟ ᱠᱚ ᱡᱚᱢ ᱠᱮᱫ ᱜᱮ ᱟᱨ ᱟᱨ ᱢᱩᱪᱟᱹᱫ ᱵᱮᱲᱟ ᱵᱤᱫᱟᱹᱭ ᱥᱩᱢ ᱵᱤᱫᱟᱹᱭ ᱦᱟᱛᱟᱣ ᱚᱠᱛᱚ ᱦᱚᱸ ᱥᱮᱨᱮᱧ ᱠᱟᱛᱮᱫ ᱠᱚ ᱵᱤᱫᱟᱹᱭᱮᱱ ᱜᱮ ᱾ ᱚᱝᱠᱟ ᱜᱮ ᱦᱳᱭᱮᱱ, ᱫᱚᱥᱟᱨ ᱫᱤᱱ ᱦᱤᱞᱳᱜ ᱦᱚᱸ ᱪᱷᱟᱢᱰᱟ ᱠᱚ ᱵᱤᱫᱟ ᱪᱷᱟᱢᱰᱟ ᱫᱚ ᱟᱸ ᱵᱟᱱᱟᱨ ᱯᱟᱦᱴᱟ ᱠᱚ ᱵᱤᱫᱟ, ᱠᱚᱲᱟ ᱯᱟᱦᱴᱟ ᱠᱚ ᱵᱤᱫᱟ ᱟᱨ ᱱᱳᱠᱳ ᱠᱩᱲᱤ ᱯᱟᱦᱴᱟ ᱦᱚᱸ ᱟᱫᱚ ᱵᱤᱫ ᱯᱩᱨᱟ. ᱣ ᱠᱟᱛ ᱛᱮᱫ ᱜᱮ ᱚᱝᱠᱟ ᱟᱹᱭᱩᱵ ᱵᱮᱲ ᱟᱹᱭᱩᱵ ᱮᱱ ᱜᱮ ᱟᱫᱚ ᱠᱚᱲᱟ ᱯᱟᱦᱴᱟ ᱨᱮᱱ ᱟᱛᱩ ᱨᱮᱱ ᱠᱚᱲᱟ ᱠᱚ ᱥᱟᱱᱟᱢ ᱡᱮ ᱱᱚᱣᱟ ᱦᱮᱸ ᱵᱷᱮᱫ ᱵᱷᱚᱡ ᱡᱟᱸᱦᱟ ᱠᱚ ᱢᱮᱛᱟᱜᱼᱟ ᱚᱱᱟ ᱡᱚ ᱚᱱᱟᱠᱚ ᱡᱚᱢ ᱠᱮᱫ ᱜᱮ ᱟᱨ ᱟᱨ ᱵᱷᱮᱫ ᱦᱚᱸᱠᱚ ᱩᱰᱩᱠᱚᱜᱼᱟ, ᱵᱷᱮᱫ ᱩᱰᱩᱠ ᱠᱟᱛᱮᱫ ᱢᱟᱱᱮ ᱠᱩᱲᱤ ᱭᱟᱜ ᱟᱛᱩ ᱠᱚ ᱥᱮᱴᱮ ᱨᱮᱱ ᱜᱮ ᱠᱩᱞᱦᱤ ᱢᱩᱪᱟᱹᱫ ᱨᱮ ᱠᱚ ᱛᱮᱸᱦᱮ ᱦᱟᱛᱟᱲᱚᱜᱼᱟ, ᱟᱫᱚ ᱠᱩᱲᱤ ᱨᱮᱱ ᱟᱭᱳᱼᱵᱟᱵᱟ ᱟᱭᱳᱼᱵᱟᱵᱟ ᱠᱚ ᱱᱩᱠᱩ ᱱᱩᱠᱩ ᱫᱟᱜ ᱞᱚᱴᱟ ᱠᱤᱝᱵᱟ ᱜᱩᱲ ᱜᱩᱲ ᱫᱟᱜ ᱟᱛᱮᱜ ᱠᱚ ᱮᱸ ᱫᱟᱨᱟᱢ ᱠᱚᱣᱟ ᱠᱩᱞᱦᱤ ᱢᱩᱪᱟᱹᱫ ᱠᱷᱚᱱ ᱚᱝᱠᱟ ᱜᱮᱠᱚ ᱟᱹᱜᱩ ᱠᱮᱫ ᱠᱚᱜᱮ ᱟᱜᱩ ᱠᱟᱛᱮᱫ ᱡᱟᱦᱟᱸᱭ ᱯᱳᱭᱞᱳᱹ ᱨᱮ ᱫᱚ ᱱᱩᱠᱩ ᱵᱷᱟᱹᱭᱟᱹᱫ ᱵᱷᱚᱡ ᱠᱚ ᱮᱢᱟ ᱠᱚᱣᱟ, ᱠᱩᱲᱤ ᱜᱤᱫᱽᱨᱟᱹ ᱚᱲᱟᱜ ᱨᱮᱠᱚ ᱡᱚᱢ ᱱᱤᱢᱟᱹᱭ ᱠᱮᱫ ᱠᱚᱜᱮ ᱾ ᱟᱨ ᱱᱩᱠᱩ ᱧᱤᱫᱟᱹ ᱥᱩᱢᱟᱹᱭ ᱚᱱᱠᱟ ᱜᱮ ᱥᱤᱫᱷᱟᱹᱣ ᱛᱟᱦᱮᱱ ᱦᱩᱭᱩᱜᱼᱟ, ᱯᱩᱭᱞᱩ ᱛᱮ ᱩᱱᱤ ᱠᱚᱲᱟ ᱛᱟᱞᱮ ᱚᱱᱟ ᱧᱤᱫᱟᱹ ᱚᱱᱰᱮ ᱠᱚ ᱯᱟᱭᱨᱟᱭ ᱭᱟ ᱯᱟᱭᱨᱟ ᱥᱟᱯᱷᱟᱭ ᱭᱟᱠᱚ ᱟᱨ ᱚᱲᱟᱜ ᱠᱚ ᱵᱚᱞᱚᱭᱮᱭᱟ ᱾ ᱫᱤᱭᱮ ᱯᱚᱨ ᱠᱤᱪᱷᱩ ᱠᱷᱚᱱ ᱯᱚᱨ ᱜᱮ ᱟᱫᱚ ᱥᱤᱸᱫᱩᱨ ᱥᱤᱸᱫᱩᱨ ᱦᱩᱭᱩᱜᱼᱟ ᱥᱤᱸᱫᱩᱨ ᱛᱷᱟᱱ ᱠᱚ ᱦᱩᱭᱩᱜᱼᱟ ᱾ ᱚᱸᱰᱮ ᱠᱚ ᱮᱱᱮᱡᱼᱟ ᱱᱟᱹᱴᱣᱟᱹ ᱠᱚᱠᱚ ᱮᱱᱮᱡᱼᱟ ᱾ ᱱᱟᱹᱴᱭᱟ. ᱠᱚ ᱮᱱᱮᱡ ᱠᱟᱛᱮᱜ ᱜᱮ ᱟᱫᱚ ᱚᱝᱠᱟ ᱜᱮ ᱥᱮᱛᱟᱜ ᱮᱱ ᱜᱮ ᱥᱮᱛᱟᱜ ᱠᱟ ᱛᱮ ᱦᱚ ᱢᱟᱱᱮ ᱢᱤᱫ ᱧᱤᱫᱟᱹ ᱠᱚ ᱮᱱᱮᱡᱼᱟ ᱫᱚᱝ ᱫᱚᱝ ᱮᱱᱮᱡ ᱠᱟᱛᱮ ᱠᱚ ᱥᱮᱛᱟᱜᱟ ᱾ ᱟᱨ ᱥᱮᱛᱟᱜ ᱦᱤᱞᱳᱜ ᱫᱚ ᱠᱩᱲᱤ ᱯᱟᱦᱴᱟ ᱨᱮᱱ ᱯᱮᱲᱟ ᱯᱟᱹᱷᱬᱟᱹ ᱡᱟᱦᱟᱸ ᱛᱤᱱᱟᱹᱜ ᱜᱮᱠᱚ ᱥᱮᱴᱮᱨ ᱟᱠᱟᱱᱟ ᱩᱱᱠᱩ ᱯᱩᱨᱟ. ᱴᱟᱠᱟ ᱯᱩᱭᱥᱟ. ᱠᱤᱝᱵᱟ ᱦᱩᱸ ᱠᱤᱝᱵᱟ ᱡᱟᱸᱦᱟ ᱛᱤᱱᱟᱹᱜ ᱡᱟᱸᱦᱟ ᱫᱤᱱᱟᱹᱢ ᱫᱤᱱ ᱥᱟᱯᱟᱵ ᱠᱚ ᱢᱮᱱᱟᱜ ᱠᱟᱜᱼᱟ ᱛᱷᱟᱨᱤ, ᱵᱟᱴᱤ, ᱜᱚᱴᱟ᱾ ᱠᱩᱲᱤ ᱯᱟᱦᱴᱟ ᱨᱮᱱ ᱠᱚ ᱮᱢ ᱪᱟᱞᱟᱭᱟ᱾ ᱠᱤᱪᱷᱩ ᱠᱤᱪᱷᱩ ᱡᱟᱭᱜᱟ ᱨᱮᱫᱚ ᱥᱟᱭᱠᱮᱞ ᱠᱚ ᱮᱢᱟᱭ ᱛᱟᱦᱮᱱᱟ, ᱠᱤᱪᱷᱩ ᱠᱤᱪᱷᱩ ᱡᱟᱭᱜᱟ ᱨᱮᱫᱚ ᱴᱤ ᱵᱷᱤ ᱠᱚ ᱮᱢᱟ ᱠᱚ ᱛᱟᱦᱮᱱᱟ, ᱴᱤ ᱵᱷᱤ ᱥᱟᱭᱠᱮᱞ ᱚᱠᱟ ᱫᱟᱢᱤᱱ ᱡᱤᱱᱤᱥ ᱠᱚ ᱮᱢᱟ ᱠᱚ ᱛᱟᱦᱮᱱᱟ, ᱮᱚᱠᱷᱚᱱ ᱫᱚ ᱟᱹᱰᱤ ᱜᱟᱱ ᱱᱚᱝᱠᱟ ᱫᱟᱢᱟᱱ ᱡᱤᱱᱤᱥ ᱠᱚ ᱮᱢᱟ ᱠᱚ ᱠᱟᱱᱟ ᱡᱮᱢᱚᱱ ᱯᱞᱚᱝᱠᱚ, ᱟᱞᱢᱟᱨᱤ, ᱚᱱᱠᱟᱱᱟᱜ ᱫᱟᱹᱰᱤ ᱫᱟᱹᱢᱤ ᱟᱫᱚ ᱚᱱᱟ ᱠᱚ ᱚᱱᱟ ᱠᱚᱠᱚ ᱟᱹᱜᱩᱭᱟ ᱠᱚᱲᱟ ᱚᱲᱟᱜ ᱨᱮ ᱟᱹᱜᱩ ᱠᱟᱛᱮᱫ ᱫᱤᱭ ᱯᱚᱨ ᱩᱱᱠᱩ ᱦᱚᱸᱠᱚ ᱦᱤᱡᱩᱜᱼᱟ ᱵᱷᱟᱹᱨᱭᱟᱹᱛ ᱠᱚᱲᱟ ᱠᱚ, ᱟᱫᱚ ᱡᱟᱦᱟᱸᱭ ᱡᱟᱢᱟᱭ ᱠᱚ, ᱱᱟᱣᱟ ᱡᱟᱶᱟᱭ ᱟᱨ ᱱᱟᱣᱟ ᱵᱟᱹᱦᱩ ᱩᱱᱠᱤᱱ ᱫᱚ ᱠᱩᱞᱦᱤ ᱢᱩᱪᱟᱹᱫ ᱨᱮᱠᱚ ᱫᱚᱦᱚ ᱠᱚᱣᱟ, ᱟᱨ ᱞᱩᱝᱛᱤ ᱵᱩᱰᱠᱷᱤ ᱠᱚᱠᱚ ᱛᱟᱦᱮᱱᱟ ᱞᱩᱝᱛᱤ ᱠᱚ ᱦᱤᱡᱩᱜᱼᱟ᱾ ᱦᱳᱭ ᱟᱨ ᱱᱩᱭ ᱞᱚᱝᱛᱟ ᱦᱚᱸ ᱩᱱᱠᱩ ᱠᱩᱞᱦᱤ ᱢᱩᱪᱮᱫ ᱨᱮ ᱠᱚ ᱛᱟᱦᱮᱱ ᱤᱫᱤᱭᱟᱠᱚ ᱠᱚᱲᱟ ᱚᱲᱟᱜ ᱨᱮ ᱦᱮᱸ ᱠᱚᱲᱟ ᱚᱲᱟᱜ ᱨᱮᱱ ᱩᱱᱠᱩ ᱟᱭᱳ ᱵᱟᱵᱟ ᱠᱚ ᱫᱟᱨᱟᱱ ᱠᱚ ᱪᱟᱞᱟᱜᱼᱟ ᱞᱚᱴᱟ ᱫᱟᱜ ᱪᱮᱫ ᱵᱟᱢ ᱟᱹᱜᱩ ᱠᱟᱜ-ᱟ ᱪᱮᱫ ᱜᱩᱲ ᱫᱟᱜ ᱠᱚ ᱚᱡᱚᱜ ᱟᱹᱜᱩ ᱠᱚᱣᱟ ᱮᱦᱚᱵ, ᱮᱦᱚᱵ ᱯᱷᱩᱞ ᱢᱩᱪᱟᱹᱫ ᱠᱩᱞᱦᱤ ᱫᱷᱟᱵᱤᱡ᱾ ᱚᱱᱝᱠᱟ ᱜᱮ ᱦᱳᱞᱳᱜ ᱟᱹᱭᱩᱵ ᱮᱢ ᱟᱹᱭᱩᱵ ᱮᱱ ᱜᱮ ᱟᱭᱩᱵ ᱠᱟᱛᱮ ᱜᱮ ᱟᱫᱚ ᱚᱲᱟᱜ ᱠᱚ ᱵᱚᱞᱚᱭᱮᱱ ᱜᱮ ᱚᱲᱟᱜ ᱪᱷᱟᱰᱟ ᱞᱟᱛᱟᱨ ᱠᱚ ᱫᱩᱲᱩᱵ ᱠᱟᱠᱤᱱᱟ, ᱟᱨ ᱡᱟᱦᱟᱸᱭ ᱢᱟᱱᱮ ᱵᱷᱚᱡ ᱡᱚᱢ ᱥᱮ ᱯᱮᱲᱟ ᱠᱚ ᱱᱮᱣᱛᱟ ᱟᱹᱜᱩ ᱠᱟᱜ ᱠᱚᱣᱟ ᱩᱱᱠᱩ ᱵᱷᱚᱡᱽ ᱡᱚᱢ ᱞᱟᱦᱟ ᱨᱮ ᱵᱟᱫᱟᱱᱤ ᱠᱤᱪᱷᱩ ᱠᱚ ᱮᱢ ᱦᱚᱴᱚ ᱠᱟᱜᱼᱟ᱾ ᱠᱤᱱ ᱠᱤᱪᱷᱩ ᱠᱤᱪᱷᱩ ᱦᱚᱲ ᱫᱚ ᱴᱟᱠᱟ ᱯᱚᱭᱥᱟ ᱠᱚ ᱮᱢᱟ ᱠᱤᱪᱷᱩ ᱠᱤᱪᱷᱩ ᱦᱚᱲ ᱫᱚ ᱚᱱᱠᱟᱱᱟᱜ ᱜᱮ ᱵᱮᱣᱦᱟᱨᱟᱱ ᱡᱤᱱᱤᱥ ᱠᱚᱠᱚ ᱮᱢᱟ᱾ ᱟᱫᱚ ᱚᱱᱠᱟ ᱞᱮᱠᱟ ᱜᱮ ᱵᱷᱚᱡᱽ ᱠᱚᱠᱚ ᱡᱚᱢ ᱠᱮᱫ ᱜᱮ ᱟᱨ ᱚᱱᱠᱟ ᱜᱮ ᱢᱤᱫ ᱧᱤᱫᱟᱹ ᱚᱸᱰᱮ ᱦᱚᱸ ᱫᱚᱝ ᱠᱚ ᱮᱱᱮᱡᱼᱟ, ᱫᱤᱭᱮ ᱫᱚᱜ ᱠᱚ ᱮᱱᱮᱡ ᱵᱟᱲᱟ ᱠᱟᱛᱮᱜ ᱦᱟᱸᱜ ᱟᱫᱚ ᱢᱤᱫ ᱧᱤᱫᱟᱹ ᱠᱚ ᱮᱱᱮᱡ ᱮᱱ ᱜᱮ ᱟᱨ ᱫᱚᱥᱟᱨ ᱫᱤᱱ ᱦᱤᱞᱳᱜ ᱫᱚ ᱠᱩᱲᱤ ᱯᱟᱦᱴᱟ ᱨᱮᱱ ᱵᱟᱞᱟ ᱯᱟᱹᱲᱦᱟᱹᱜ ᱠᱚ ᱦᱤᱡᱩᱜᱼᱟ ᱱᱩᱠᱩ ᱡᱮᱞᱮᱠᱟ ᱠᱚᱲᱟ ᱢᱟᱱᱮ ᱠᱩᱲᱤ ᱨᱮᱱ ᱠᱩᱲᱤ ᱨᱮᱱ ᱟᱡ ᱜᱚ ᱟᱡ ᱵᱟ ᱠᱚ ᱦᱤᱡᱩᱜᱼᱟ ᱠᱩᱲᱤ ᱨᱮᱱ ᱱᱩᱠᱩ ᱠᱤᱪᱷᱩ ᱠᱤᱪᱷᱩ ᱡᱚᱱ ᱠᱚ ᱦᱮᱡ ᱮᱱ ᱜᱮ ᱟᱨᱠᱚ ᱤᱫᱤ ᱠᱮᱫᱟ ᱦᱟᱸᱜ ᱫᱚᱥᱮ ᱚᱱᱟᱜ ᱚᱱᱟ ᱤᱱ ᱦᱤᱞᱳᱜ ᱫᱚ ᱟᱹᱭᱩᱵ ᱛᱮᱠᱚ ᱤᱫᱤ ᱠᱮᱫᱟ ᱟᱨ ᱚᱱᱠᱟ ᱜᱮ ᱟᱞᱮ ᱥᱮᱫ ᱚᱱᱠᱟ ᱞᱮᱠᱟ ᱛᱮ ᱵᱟᱯᱞᱟ ᱴᱟᱜ ᱫᱚ ᱯᱩᱨᱟᱹᱣ ᱮᱱ ᱜᱮ ᱵᱟᱨ ᱯᱮ ᱫᱤᱱ ᱛᱮᱜᱮ᱾ ᱟᱞᱮ ᱥᱮᱫ ᱫᱚ ᱚᱱᱟ ᱱᱚᱣᱟ ᱱᱚᱣᱟ ᱦᱚᱨᱟ ᱛᱮᱜᱮ ᱵᱟᱯᱞᱟᱜ ᱟᱠᱚ ᱵᱟᱹᱲᱛᱤ ᱠᱟᱭ ᱛᱮ ᱟᱨ ᱵᱟᱝᱠᱷᱟᱱ ᱠᱚ ᱟᱸᱡᱤᱨᱚᱜ ᱛᱟᱦᱮᱸᱱᱟ ᱟᱹᱰᱤ ᱟᱹᱰᱤ ᱜᱟᱱ ᱴᱚᱴᱷᱟ ᱠᱚᱨᱮ ᱫᱚ ᱦᱟᱸᱜ᱾ ᱢᱟᱱᱮ ᱠᱩᱥᱤ ᱨᱟᱹᱡᱤ ᱵᱟᱯᱞᱟ ᱫᱚ ᱱᱚᱜᱼᱚ ᱱᱟ ᱠᱚ ᱢᱮᱛᱟᱜ ᱠᱟᱱᱟ ᱦᱟᱸᱜ᱾ ᱜᱚᱝᱠᱮ ᱟᱫᱚ ᱠᱟᱛᱷᱟ ᱫᱚ ᱱᱚᱝᱠᱟ ᱜᱮ ᱛᱟᱦᱮᱭᱮᱱᱟ ᱟᱫᱚ ᱡᱚᱦᱟᱨ ᱜᱮ ᱢᱩᱪᱟᱹᱫ ᱵᱮᱲ ᱨᱮ ᱟᱹᱰᱤᱜᱟᱱ ᱩᱸ ᱚᱠᱛᱚ ᱠᱚᱞᱤᱧ ᱦᱟᱛᱟᱣ ᱠᱮᱜ-ᱟ ᱚᱱᱟ ᱞᱟᱹᱜᱤᱫ ᱤᱠᱟᱹ ᱞᱤᱧ ᱠᱷᱚᱡᱚᱜ ᱠᱟᱱᱟ᱾